ᱦᱮᱞᱳ ᱡᱚᱦᱟᱨ
ᱦᱮᱸ ᱡᱚᱦᱟᱨ ᱜᱮ᱾
ᱪᱮ ᱮᱢ ᱪᱤᱠᱟᱹᱭᱫᱟ?
ᱫᱩᱲᱩᱵ ᱠᱟᱹᱱᱤᱧ᱾
ᱚᱻ ᱟᱠᱟᱨᱮ ᱦᱮᱱᱟᱜ ᱢᱮᱭᱟ?
ᱚᱲᱟᱜ ᱨᱮᱜᱮ᱾
ᱴᱤᱯᱷᱤᱱ ᱠᱮᱫᱟᱢ ᱥᱮᱪᱮᱫ?
ᱦᱮᱸ ᱡᱚᱢ ᱠᱤᱫᱤᱧ᱾ ᱠᱟᱹᱴᱤᱡ ᱠᱷᱟᱹᱡᱟᱹᱲᱤ ᱠᱟᱹᱴᱤᱡ ᱤᱧ ᱡᱚᱢ ᱠᱮᱫᱟ ᱠᱷᱟᱹᱡᱟᱹᱲᱤ
ᱠᱷᱟᱹᱡᱟᱹᱲᱤ?
ᱦᱚᱸᱜ-ᱚ
ᱮᱠ ᱮᱠᱮᱱ ᱠᱷᱟᱹᱡᱟᱹᱲᱤ ᱥᱮ ᱡᱟᱦᱟᱱᱟᱜ?
ᱦᱮᱸ ᱢᱮᱥᱟ ᱜᱮ᱾ ᱚᱱᱟ ᱤᱭᱟᱹ ᱡᱷᱩᱲᱤ ᱵᱷᱟᱡᱟ ᱪᱟᱱᱟᱪᱩᱨ᱾
ᱢᱮᱥᱟ ᱠᱟᱛᱮᱜ ᱦᱮᱸ ᱠᱤᱨᱤᱧ ᱞᱤᱫᱟᱹᱧ᱾
ᱥᱮ ᱡᱟᱦᱟᱸᱭ ᱠᱚ ᱮᱢ ᱟᱠᱟᱜ ᱢᱮ ᱛᱟᱦᱮᱸᱫ?
ᱵᱟᱝ ᱵᱟᱝ ᱚᱠᱚᱭ ᱮᱢᱟᱢᱟᱭ ᱠᱤᱨᱤᱧ ᱞᱤᱫᱤᱧ᱾
ᱜᱟᱛᱮ ᱠᱩᱲᱤ ᱠᱚ᱾
ᱮᱸ ᱦᱮᱸᱜ ᱮᱸ ᱦᱮᱸᱜ
ᱜᱟᱛᱮ ᱠᱩᱲᱤ ᱠᱚᱛᱚ ᱠᱚ ᱵᱟᱹᱱᱩᱜ ᱛᱟᱠᱚᱣᱟ ᱟᱠᱚ ᱵᱟᱠᱚ ᱡᱚᱢᱟ?
ᱡᱚᱢ ᱜᱮᱭᱟ ᱠᱚ ᱟᱫᱚ ᱤᱧ ᱦᱩᱧ ᱠᱤᱨᱤᱧ ᱟᱠᱟᱫᱟ ᱟᱫᱚ ᱤᱧᱟᱹᱜ ᱜᱤᱧ ᱡᱚᱢ ᱠᱮᱫᱟ᱾
ᱩᱱᱟᱹᱜ ᱞᱚᱜᱚᱱ ᱨᱮᱸᱜᱮᱡ ᱠᱮᱜ ᱢᱮᱫᱚ ᱫᱟᱜ
ᱦᱮᱸ ᱨᱮᱸᱜᱮᱡ ᱟᱫᱚ ᱡᱚᱢ ᱟᱠᱟᱫᱟᱹᱧ ᱛᱮᱦᱮᱧ ᱫᱚ ᱤᱭᱟᱹ ᱥᱮᱫ᱾ ᱞᱟᱹᱭ ᱟᱹᱢᱟᱹᱧ ᱥᱟᱲᱮ ᱵᱟᱨᱚᱴᱟ ᱥᱮᱫ᱾ ᱵᱩᱡᱽ ᱠᱮᱫᱟᱢ ᱵᱟᱝ ᱵᱟᱝ ᱚᱠᱟ ᱛᱮᱦᱚᱸ ᱵᱟᱹᱧ ᱪᱟᱞᱟᱣ ᱠᱟᱱᱟ᱾
ᱛᱟᱦᱚᱞᱮ ᱩᱱᱟᱹᱜ ᱞᱚᱜᱚᱱ?
ᱦᱮᱸ ᱟᱫᱚ ᱨᱮᱸᱜᱮᱡ ᱠᱤᱫᱤᱧᱟ ᱥᱮᱛᱟᱜ ᱪᱮᱫ ᱦᱚᱸ ᱵᱟᱹᱧ ᱡᱚᱢ ᱞᱮᱫᱟ ᱛᱟᱦᱚᱞᱮ ᱟᱫᱚᱧ ᱢᱮᱱ ᱦᱟᱯᱮ ᱯᱮ ᱠᱟᱹᱴᱤᱡ ᱤᱧ ᱡᱚᱢ ᱤᱭᱟᱹ ᱛᱟᱲᱟᱛᱟᱲᱤ ᱤᱥᱤᱱ ᱜᱚᱛ ᱛᱮ ᱡᱚᱢ ᱦᱩᱭᱩᱜᱼᱟ᱾
ᱮᱠᱟᱞ ᱛᱮ
ᱦᱳᱭ ᱥᱮᱛᱟᱜ ᱫᱚ ᱡᱚᱢ ᱫᱚ ᱦᱩᱭ ᱟᱠᱟᱱᱟ ᱟᱨᱠᱤ ᱠᱚᱢ ᱧᱚᱜ᱾ ᱩᱱᱟᱹᱜ ᱤᱭᱟᱹ ᱫᱚ ᱵᱟᱝ ᱵᱮᱥᱤ ᱫᱚ ᱵᱟᱝ᱾
ᱪᱮᱫ ᱮᱢ ᱡᱚᱢ ᱞᱮᱫᱟ?
ᱥᱮᱛᱟᱜ ᱫᱚ ᱢᱤᱫ ᱴᱮᱱ ᱨᱩᱴᱤᱧ ᱡᱚᱢ ᱞᱮᱫᱟ ᱪᱟ ᱟᱨ ᱵᱤᱥᱠᱩᱴ᱾
ᱦᱚᱸ ᱢᱤᱫᱴᱟᱝ ᱨᱩᱴᱤ᱾
ᱦᱮᱸ
ᱨᱩᱴᱤ ᱫᱚᱢ ᱛᱮᱭᱟᱨ ᱞᱮ-ᱟ?
ᱦᱮᱸ ᱦᱮᱸ ᱦᱚᱞᱟᱱᱟᱜ᱾
ᱦᱚᱞᱟᱱᱟᱜ?
ᱦᱮᱸ ᱵᱟᱥᱠᱮ ᱨᱩᱴᱤ ᱛᱟᱦᱮᱸ ᱠᱟᱱᱟ ᱢᱤᱫᱴᱤᱱ ᱥᱟᱨᱮᱡ ᱛᱟᱦᱚᱞᱮ᱾ ᱚᱱᱟᱧ ᱤᱭᱟᱹᱧ ᱡᱚᱢ ᱠᱮᱫᱟ ᱟᱨ ᱪᱟᱧ ᱞᱚᱞᱚ ᱠᱮᱫᱟ᱾
ᱢᱟᱱᱮ ᱦᱚᱞᱟ ᱟᱹᱭᱩᱵ ᱵᱮᱲᱟ ᱛᱟᱦᱚᱞᱮ ᱨᱩᱴᱤ ᱜᱮᱢ ᱡᱚᱢ ᱞᱮᱼᱟ᱾
ᱦᱩᱸ ᱦᱩᱸ ᱟᱭᱩᱵ ᱦᱚᱸ ᱨᱩᱴᱤ ᱜᱮ
ᱛᱤᱱᱟᱹᱜ ᱨᱩᱴᱤᱢ ᱡᱚᱢᱟ ᱤᱱᱠᱟᱹ ᱫᱚ
ᱛᱤᱱᱟᱹᱜ ᱤᱧ ᱡᱚᱢᱟ ᱵᱟᱨᱭᱟ ᱵᱟᱨᱭᱟ ᱨᱩᱴᱤᱧ ᱡᱚᱢᱟ ᱤᱭᱟᱹ ᱟᱹᱭᱩᱵ ᱫᱚ ᱨᱩᱴᱤ ᱜᱤᱧ ᱡᱚᱢ ᱜᱮᱭᱟ ᱛᱚ ᱛᱮᱦᱮᱧ ᱦᱚᱱᱟᱜ ᱠᱷᱟᱱ ᱟᱹᱭᱩᱵ ᱛᱮ ᱨᱩᱴᱤᱧ ᱵᱮᱱᱟᱣᱟ ᱟᱫᱚ ᱱᱤᱛᱚᱜ ᱡᱚᱢ ᱠᱮᱫᱟ ᱛᱚ ᱠᱷᱟᱡᱟ. ᱲᱤ ᱟᱫᱚ ᱤᱭᱟᱹ ᱨᱩᱴᱤ ᱱᱟᱜ ᱠᱷᱟᱱ ᱤᱧ ᱵᱮᱱᱟᱣᱟ ᱦᱚᱸ ᱟᱢ ᱫᱚᱢ ᱪᱤᱠᱟᱹᱭᱮᱫᱟ ᱦᱟᱞᱳ ᱦᱟᱞᱳ ᱟᱸᱡᱚᱢ ᱫᱟᱢ ᱦᱟᱞᱚ